ᱼᱼ
ᱦᱳᱭ ᱡᱚᱦᱟᱨ ᱜᱮ ᱜᱚᱝᱠᱮ ᱡᱚᱦᱟᱨ ᱜᱮ ᱾
ᱪᱮᱫ ᱵᱤᱱ ᱪᱤᱠᱟᱹᱭ ᱫᱟ ᱜᱚᱝᱠᱮ?
ᱱᱚᱜᱼᱚᱸᱭ ᱱᱚᱛᱮ ᱥᱮᱫ ᱨᱮᱜᱮ ᱟᱹᱪᱩᱨ ᱵᱟᱲᱟ ᱦᱩᱭᱩᱜ ᱠᱟᱱᱟ᱾
ᱦᱩᱸ ᱱᱟᱯᱟᱭ ᱵᱟᱲᱟ ᱜᱮ, ᱱᱟᱯᱟᱭ ᱵᱟᱲᱟ ᱜᱮᱭᱟ ᱵᱮᱱ?
ᱦᱳᱭ ᱱᱟᱯᱟᱭ ᱵᱟᱲᱟ ᱜᱮ᱾ ᱟᱵᱤᱱ ᱜᱮ ᱞᱟᱹᱭ ᱵᱤᱱ ᱪᱮᱫ ᱞᱮᱠᱟ ᱢᱮᱱᱟᱜ ᱵᱤᱱᱟ?
ᱟ. ᱞᱤᱧ ᱦᱚᱸ ᱱᱟᱯᱟᱭ ᱵᱟᱲᱟ ᱜᱮ ᱱᱤᱛᱚᱜ ᱫᱚ ᱢᱮᱱᱟᱜ ᱞᱤᱧᱟ᱾
ᱡᱚᱢ ᱵᱟᱲᱟ ᱦᱩᱭᱼᱱᱟ ᱥᱮ ᱟᱹᱣᱨᱤ?
ᱡᱚᱢ ᱯᱟᱲᱟ ᱫᱚ ᱦᱩᱭ ᱵᱟᱲᱟᱣ ᱟᱠᱟᱱᱟ᱾
ᱚᱸᱼᱼ ᱛᱤᱨᱮ ᱵᱤᱱ ᱡᱚᱢ ᱠᱮᱫᱟ? ᱛᱟᱦᱚᱞᱮ ᱮᱱᱟᱝ ᱧᱚᱜ ᱨᱮᱜᱮ?
ᱦᱳᱭ ᱮᱱᱟᱝ ᱧᱚᱜ ᱨᱮᱜᱮ ᱞᱤᱧ ᱡᱚᱢ ᱟᱠᱟᱫᱟ᱾
ᱛᱟᱦᱚᱞᱮ ᱫᱟᱜ ᱠᱚ ᱵᱟᱭ ᱧᱩᱨᱩᱜ ᱠᱟᱱᱟ ᱟᱯᱮ ᱚᱱᱛᱮ ᱫᱚ?
ᱵᱟᱝ ᱜᱚᱢᱠᱮ, ᱫᱟᱜ ᱠᱚ ᱫᱚ ᱵᱟᱝ ᱧᱩᱨᱩᱜ ᱠᱟᱱᱟ ᱱᱚᱱᱛᱮ ᱫᱚ᱾
ᱥᱤᱛᱩᱝ ᱠᱟᱫᱟᱭ ᱵᱟᱝ ᱡᱟᱹᱥᱛᱤ ᱧᱚᱜ ᱜᱮ ᱾
ᱦᱳᱭ ᱦᱳᱭᱼᱼ
ᱥᱤᱛᱩᱝ ᱦᱚᱸ ᱫᱚᱨᱠᱟᱨ ᱢᱟᱡᱷᱮ ᱥᱟᱡᱷᱮ ᱾ ᱫᱤᱱᱟᱹᱢ ᱫᱟᱜ ᱧᱩᱨᱩ ᱞᱮᱠᱷᱟᱡ ᱛᱚᱨ ᱵᱷᱟᱜᱮ ᱵᱟᱭ ᱵᱩᱡᱷᱟᱹᱜᱼᱟ᱾
ᱦᱳᱭ ᱦᱳᱭ ᱦᱳᱭᱼᱼ ᱦᱮᱸ ᱟᱫᱚ ᱵᱟᱹᱨᱥᱟ ᱫᱤᱱ ᱠᱟᱱᱟ ᱫᱟᱜ ᱡᱚᱨᱚᱜ ᱟᱭ ᱪᱮᱫ ᱞᱮᱠᱟᱢ ᱧᱩᱢ ᱢᱚᱸᱜᱚ ᱞᱮᱭᱟ?
ᱦᱳᱭ ᱛᱟᱦᱚᱞᱮᱼᱼ ᱵᱚᱨᱥᱟ ᱫᱤᱱ ᱛᱚ ᱠᱟᱹᱢᱤ ᱠᱚᱫᱚ ᱫᱚᱢᱮ ᱠᱟᱹᱢᱤ ᱠᱟᱡ ᱛᱟᱦᱮᱱ ᱜᱮᱭᱟ ᱦᱮᱸ ᱥᱮ?
ᱦᱳᱭ ᱦᱳᱭ ᱦᱳᱭᱼᱼ ᱟᱨ ᱜᱚᱝᱠᱮᱧ ᱞᱟᱹᱭᱮᱫ ᱠᱟᱱ ᱛᱟᱦᱮᱱᱟ ᱟᱵᱮᱱ ᱫᱚ? ᱡᱟᱦᱟᱸ ᱨᱮ ᱛᱚᱞᱟ ᱠᱚᱫᱚ ᱵᱮᱱ ᱪᱟᱞᱟᱣ ᱵᱟᱲᱟᱣ ᱠᱟᱱᱟ ᱥᱮ ᱵᱟᱝ?
ᱦᱮᱸ ᱫᱟᱬᱟ ᱠᱚᱫᱚ ᱪᱟᱞᱟᱣ ᱵᱟᱲᱟ ᱦᱩᱭ ᱟᱠᱟᱱ ᱜᱮᱭᱟ ᱾ ᱟᱨᱦᱚᱸ ᱢᱮᱱᱠᱷᱟᱱ ᱪᱟᱞᱟᱣ ᱢᱚᱱᱮ ᱦᱩᱭᱩᱜ ᱠᱟᱱᱟ ᱾ ᱛᱚᱵᱮ ᱛᱤᱥ ᱠᱚᱛᱮ ᱪᱟᱞᱟᱣ ᱦᱩᱭᱩᱜ ᱠᱟᱱᱟ᱾
ᱼᱼ
ᱠᱟᱹᱴᱤᱡ ᱫᱚ ᱟᱹᱞᱤᱧ ᱫᱚ ᱵᱟᱹᱞᱤᱧ ᱪᱟᱞᱟᱣ ᱵᱟᱲᱟ ᱠᱟᱱᱟ ᱪᱟᱞᱟᱣ ᱫᱚ᱾
ᱩᱸᱻᱪᱟᱞᱟᱣ ᱦᱩᱭᱩᱜᱼᱟ ᱛᱟᱦᱚᱞᱮ ᱢᱤᱫ ᱥᱟᱣᱛᱮ ᱧᱟᱯᱟᱢ ᱦᱩᱭ ᱞᱮᱠᱷᱟᱱ᱾
ᱦᱮᱸᱻ ᱜᱚᱢᱠᱮ ᱛᱟᱦᱚᱞᱮᱧ ᱱᱤᱭᱟᱹ ᱫᱟᱦᱟᱱ ᱚᱠᱟ ᱠᱚᱨᱮ ᱵᱮᱱ ᱥᱮᱱ ᱵᱟᱲᱟᱣ ᱠᱟᱱᱟ? ᱫᱟᱬᱟᱱ ᱠᱟᱛᱮ ᱜᱮᱤ ᱞᱟᱹᱭ
ᱫᱟᱬᱟᱱ ᱫᱚ ᱪᱟᱞᱟᱣ ᱦᱩᱭ ᱟᱠᱟᱱᱟᱻ ᱥᱟᱺᱜᱤᱧ ᱵᱚᱞᱛᱮ ᱚᱱᱛᱮ ᱫᱟᱨᱡᱤᱞᱤᱝ ᱪᱟᱞᱟᱣ ᱦᱩᱭ ᱞᱮᱱᱟ ᱢᱤᱫᱴᱟᱝ ᱞᱚᱝ ᱴᱨᱤᱯ᱾
ᱦᱮᱸᱻ
ᱟᱨ ᱮᱴᱟᱜ ᱫᱤᱥᱚᱢ ᱠᱟᱹᱴᱤᱡ ᱵᱚᱞᱚ ᱦᱩᱭ ᱞᱮᱱᱟ ᱱᱮᱯᱟᱞ ᱫᱤᱥᱚᱢ᱾
ᱦᱮᱸ, ᱚᱱᱛᱮᱱᱟᱜ ᱡᱟᱜᱟ ᱠᱚ ᱪᱮᱫ ᱞᱮᱠᱟ ᱢᱮᱱᱟᱜ ᱫᱚ? ᱵᱟᱰᱟᱭ ᱫᱚᱞᱮ ᱮᱠᱮᱱ ᱪᱟ ᱵᱟᱜᱟᱱ ᱥᱮ ᱟᱨᱚ ᱡᱟᱦᱟᱱᱟᱜ ᱠᱚ ᱪᱟᱥ ᱵᱟᱲᱟᱭ?
ᱦᱳᱭ ᱢᱮᱱᱟᱜ ᱜᱮᱭᱟ ᱪᱟ ᱵᱟᱜᱟᱱ ᱠᱚ ᱢᱮᱱᱟᱜᱼᱟᱻ ᱟᱨᱦᱚᱸ ᱢᱟᱱᱮ ᱟᱹᱰᱤ ᱟᱭᱢᱟ ᱜᱮ ᱢᱮᱱᱟᱜᱼᱟ ᱟᱹᱰᱤ ᱜᱟᱱ ᱜᱮ᱾ ᱪᱟ ᱵᱟᱜᱟᱱ ᱜᱮ ᱡᱟᱹᱥᱛᱤ ᱢᱮᱱᱟᱜ ᱠᱟᱫᱟ᱾ ᱵᱩᱨᱩ ᱠᱚ ᱢᱮᱱᱟᱜᱼᱟ ᱞᱟᱹᱴᱩ ᱞᱟᱹᱴᱩ ᱵᱩᱨᱩ ᱪᱮᱛᱟᱱ ᱨᱮᱜᱮ᱾
ᱦᱮᱸ
ᱢᱟᱱᱮ ᱢᱤᱫᱴᱟᱜ ᱫᱤᱥᱩ ᱢᱟᱱᱮ ᱫᱟᱨᱡᱤᱞᱤᱝ ᱫᱚ ᱯᱩᱨᱚ ᱢᱤᱫᱴᱟᱜ ᱫᱤᱥᱚᱢ ᱟᱞᱟᱫᱟ ᱫᱤᱥᱚᱢ ᱞᱮᱠᱟ ᱜᱮᱵᱮᱱ ᱢᱚᱱᱮ ᱜᱚᱫᱟ᱾ ᱢᱤᱫᱴᱟᱝ ᱵᱩᱨᱩ ᱪᱮᱛᱟᱱ ᱨᱮ ᱚᱲᱟᱜ ᱠᱚᱥᱮ᱾
ᱦᱚᱭ ᱦᱚᱭ ᱦᱚᱭ ᱦᱚᱭ ᱚᱱᱛᱮᱱᱟᱜ ᱡᱟᱜᱟ ᱠᱟᱹᱴᱤᱡ ᱡᱩᱫᱟᱹ ᱧᱚᱜ ᱜᱮᱭᱟ ᱚᱱᱛᱮ ᱫᱚ ᱵᱩᱨᱩ ᱮᱞᱟᱠᱟ ᱛᱚ᱾ ᱚᱸᱰᱮ ᱪᱟ ᱪᱟᱥ ᱟᱵᱟᱫ ᱦᱚᱸ ᱩᱱᱟᱹᱜ ᱵᱟᱝ ᱦᱩᱭᱩᱜ ᱜᱮ ᱤᱱᱟᱹᱛᱮ ᱤᱱᱟᱹᱜ ᱠᱷᱟᱹᱞᱤ ᱪᱟ ᱠᱚᱠᱚ ᱪᱟᱥ ᱜᱮᱭᱟ ᱪᱟ ᱤᱭᱟᱹ ᱯᱷᱚᱞ ᱢᱩᱞᱠᱩ ᱛᱟᱨᱯᱚᱨ ᱤᱭᱟᱹ ᱟᱱᱟᱨᱚᱥ
ᱦᱳᱭ ᱚᱱᱟ ᱠᱚᱜᱮ ᱟᱹᱰᱤ ᱡᱟᱹᱥᱛᱤ ᱦᱟᱱᱟ ᱱᱤᱭᱟᱹ ᱠᱚ ᱪᱟᱥ ᱜᱮᱭᱟ ᱚᱱᱟ ᱵᱩᱨᱩ ᱮᱞᱟᱠᱟ ᱨᱮᱛᱚ ᱚᱱᱟ ᱛᱮᱜ, ᱱᱚᱣᱟ ᱠᱚᱫᱚ ᱢᱟᱱᱮ ᱵᱟᱝ ᱦᱩᱭᱩᱜ ᱜᱮᱭᱟ ᱦᱩᱲᱩ ᱯᱷᱩᱲᱩ ᱠᱚᱫᱚ᱾
ᱦᱚᱭ ᱦᱚᱭ ᱦᱚᱭ ᱦᱚᱭ᱾ ᱛᱟᱦᱮᱞᱮ ᱠᱷᱟᱱ ᱜᱚᱝᱠᱮᱧᱻ ᱦᱩᱜᱞᱤ ᱨᱮᱱ ᱠᱟᱱᱟᱯᱮ ᱟᱯᱮᱥᱮᱜ ᱫᱚ ᱚᱠᱟ ᱥᱮᱨᱢᱟ ᱠᱚ ᱥᱚᱨ ᱥᱚᱨᱦᱟᱭᱚᱜᱼᱟ?
ᱟᱞᱮᱥᱮᱫ ᱫᱚ ᱥᱚᱨᱦᱟᱭ ᱢᱮᱱᱛᱮᱫᱚ ᱵᱟᱝ ᱦᱩᱭᱩᱜ ᱛᱟᱦᱮᱱ ᱜᱮᱭᱟ, ᱟᱞᱮ ᱫᱚᱞᱮ ᱵᱟᱦᱟᱜ ᱛᱟᱦᱮᱱᱟ ᱢᱟᱜᱢᱚᱬᱮᱜ ᱛᱟᱦᱮᱸ ᱱᱟᱞᱮ ᱚᱱᱟ ᱠᱚᱜᱮᱼᱼ
ᱦᱩᱭᱩᱜ ᱜᱮᱭᱟ ᱥᱚᱨᱦᱟᱭ ᱡᱤᱱᱤᱥᱴᱟᱜ ᱫᱚ ᱵᱟᱝ ᱦᱩᱭᱩᱜ ᱜᱮᱭᱟ᱾
ᱥᱚᱨᱦᱟᱭ ᱡᱤᱱᱤᱥᱴᱟᱜ ᱫᱚ ᱵᱟᱝ ᱦᱩᱭᱩᱜ ᱜᱮᱭᱟ᱾
ᱦᱳᱭ ᱥᱚᱨᱦᱟᱭ ᱦᱩᱭᱩᱜ ᱛᱟᱦᱮᱱ ᱜᱮᱭᱟ ᱟᱯᱮᱥᱮᱫ?
ᱦᱳᱭ ᱦᱩᱭᱩᱜ ᱜᱮᱭᱟ ᱟᱞᱮ ᱥᱮᱫ ᱫᱚ ᱥᱚᱨᱦᱟᱭ ᱚᱱᱟ ᱵᱟᱦᱟ ᱠᱚᱦᱚᱸ ᱦᱩᱭ ᱫᱚ ᱦᱩᱭ ᱵᱟᱲᱟᱜ ᱜᱮᱭᱟ᱾ ᱥᱚᱨᱦᱟᱭ ᱫᱚᱻ ᱵᱚᱪᱷᱚᱨ ᱨᱮ ᱢᱤᱫ ᱫᱷᱟᱣ ᱛᱚ ᱦᱟᱹᱛᱤ ᱞᱮᱠᱟᱱ ᱯᱚᱨᱚᱵᱽ ᱥᱮ ᱦᱟᱹᱛᱤ ᱞᱮᱠᱟᱱ ᱯᱚᱨᱚᱵᱽ ᱦᱩᱲᱩ ᱜᱮᱭᱟ
ᱦᱳᱭ ᱵᱚᱪᱷᱚᱨ ᱨᱮ ᱢᱤᱫ ᱫᱷᱟᱣ ᱠᱟᱛᱮ ᱦᱩᱭᱩᱜᱼᱟ ᱛᱚ ᱥᱚᱨᱦᱟᱭ ᱠᱚ, ᱢᱟᱜ ᱢᱚᱬᱮ ᱠᱚ, ᱵᱟᱦᱟ ᱠᱚ
ᱦᱩᱹᱻ
ᱟᱞᱮ ᱱᱚᱛᱮ ᱦᱚ ᱦᱩᱭᱩᱜ ᱜᱮᱭᱟ ᱵᱚᱪᱷᱚᱨ ᱨᱮ ᱢᱤᱫ ᱫᱷᱟᱣ ᱦᱩᱭᱩᱜᱼᱟ ᱵᱟᱦᱟ ᱦᱩᱭᱩᱜ ᱛᱟᱦᱮᱱᱟ᱾ ᱛᱟᱦᱚᱞᱮᱻ ᱚᱠᱟ ᱥᱮᱫ ᱨᱮ ᱢᱮᱱᱟᱜ ᱢᱮᱭᱟ ᱜᱳᱰᱳ ᱜᱚᱡ ᱯᱮ ᱪᱟᱞᱟᱜ ᱜᱮᱭᱟ ᱥᱮ ᱵᱟᱯᱮ ᱪᱟᱜ ᱜᱮᱭᱟ? ᱛᱟᱦᱚᱞᱮ ᱡᱟᱦᱟᱸ ᱨᱮᱢ ᱛᱟᱦᱮᱱ ᱜᱮᱭᱟ?
ᱪᱟᱞᱟᱜ ᱜᱮᱭᱟᱞᱮ ᱜᱩᱰᱩ ᱩᱝᱠᱩ ᱥᱟᱨᱜᱟᱣ ᱜᱚᱡ ᱠᱚ᱾
ᱦᱳᱭᱛᱚ ᱥᱟᱨᱮ ᱜᱚᱡ ᱠᱚ ᱡᱚᱢ ᱫᱚᱨᱠᱟᱨ ᱥᱟᱶᱛᱟ ᱨᱮ ᱢᱮᱱᱟᱜ ᱛᱟᱵᱚᱱᱟ᱾
ᱦᱳᱭ ᱦᱳᱭ, ᱦᱳᱭ ᱦᱳᱭ ᱦᱮᱸ ᱦᱮᱸ ᱟᱪᱪᱷᱟ ᱜᱚᱝᱠᱮ ᱚᱱᱠᱟ ᱟᱯᱮ ᱫᱚ ᱛᱟᱨᱜᱟᱣ ᱜᱚᱡ ᱯᱮ ᱪᱟᱞᱟᱣ ᱵᱟᱲᱟᱜ ᱜᱮᱭᱟ ᱛᱟᱦᱞᱮ?
ᱟᱠᱟ ᱛᱮ?
ᱥᱟᱨᱜᱟ ᱜᱚᱡᱽ ᱜᱩᱰᱩ
ᱦᱮᱸ ᱜᱚᱝᱠᱮ ᱥᱟᱨᱜᱟ ᱜᱚᱡ ᱫᱚ ᱪᱟᱞᱟᱜ ᱦᱩᱭᱩᱜ ᱜᱮᱭᱟ᱾ ᱟᱫᱚ ᱪᱟᱞᱟᱜ ᱦᱩᱭᱩᱜ ᱜᱮᱭᱟ ᱢᱟᱡᱷᱮ ᱥᱟᱡᱷᱮ ᱨᱟᱹᱥᱠᱟᱹ ᱛᱮ ᱜᱤᱫᱽᱨᱟᱹ ᱠᱚᱠᱚ ᱪᱟᱞᱟᱣ ᱞᱮᱠᱷᱟᱱ ᱵᱷᱟᱜᱮ ᱵᱩᱡᱷᱟᱹᱜ-ᱟ᱾
ᱚ ᱦᱮᱸ ᱦᱮᱸ
ᱥᱟᱨᱜᱟ ᱛᱚ ᱫᱟᱨᱮ ᱨᱮᱠᱚ ᱛᱟᱦᱮᱱᱟ ᱢᱤᱫᱴᱟᱝ ᱰᱟᱝ ᱤᱫᱤ ᱛᱚᱨᱟ ᱦᱩᱭᱩᱜ ᱜᱮᱭᱟ ᱜᱩᱛᱩ ᱜᱩᱛᱩ ᱵᱟᱲᱟ ᱦᱩᱭᱩᱜ ᱜᱮᱭᱟ᱾
ᱟᱨ ᱜᱚᱝᱠᱮ ᱟᱯᱮ ᱥᱮᱫ ᱡᱟᱦᱟᱸ ᱚᱱᱟ ᱦᱩᱲᱩ ᱠᱩ ᱨᱚᱦᱚᱭ ᱟᱠᱟᱫᱟ ᱚᱱᱟ ᱦᱩᱲᱩ ᱡᱟᱦᱟᱸ ᱫᱷᱟᱨᱮ ᱫᱷᱟᱨᱮ ᱛᱮ ᱜᱩᱰᱩ ᱠᱩ ᱠᱩ ᱛᱟᱦᱮᱱ ᱠᱟᱱ ᱩᱝᱠᱩ ᱦᱚᱸᱯᱮ ᱞᱟᱭᱮᱫ ᱠᱚᱜᱮᱭᱟ?
ᱦᱮᱸ ᱜᱚᱝᱠᱮ ᱩᱱᱠᱩ ᱫᱚ ᱤᱭᱟᱹ ᱠᱚ ᱞᱟᱹᱭ ᱠᱚᱣᱟ ᱛᱚ, ᱤ ᱪᱤᱞᱤ ᱜᱳᱰᱳ ᱡᱮᱠᱚ ᱢᱮᱱ ᱠᱚᱣᱟ ᱚᱱᱟ ᱫᱚ ᱵᱟᱹᱧ ᱞᱟᱹᱭ ᱫᱟᱲᱮᱜ ᱠᱟᱱᱟ ᱢᱮᱱᱠᱷᱟᱱ ᱩᱱᱠᱩ ᱫᱚ ᱡᱟᱦᱟᱸ ᱠᱷᱮᱛ ᱠᱚᱨᱮ ᱠᱚ ᱛᱟᱦᱮᱱ ᱜᱮᱭᱟ ᱦᱮᱸᱥᱮ ᱡᱟᱦᱟᱸ ᱟᱲᱮ ᱠᱚᱠᱚ ᱵᱩᱨᱩᱡ ᱜᱮᱭᱟ, ᱪᱟᱞᱟᱣ ᱦᱩᱭᱩᱜ ᱪᱟᱞᱟᱣ ᱦᱩᱭᱩᱜ ᱜᱮᱭᱟ ᱩᱱᱠᱩ ᱜᱩᱰᱩ ᱦᱚᱸ ᱡᱚᱢ ᱵᱟᱲᱟ ᱦᱩᱭᱩᱜ ᱜᱮᱭᱟ᱾ ᱫᱚᱢᱮ ᱡᱟᱹᱥᱛᱤ ᱜᱮ ᱱᱮᱛᱟᱨ ᱫᱚ, ᱱᱮᱛᱟᱨ ᱫᱚ ᱢᱟᱱᱮ ᱜᱚᱡ ᱦᱩᱭᱱᱟ ᱳᱭ ᱠᱤᱪᱷᱩ ᱫᱚᱥ ᱯᱚᱱᱨᱚ ᱫᱤᱱ ᱞᱟᱦᱟ ᱜᱟᱱ᱾ ᱛᱚᱠᱷᱚᱱ ᱫᱚ ᱠᱷᱮᱛ ᱠᱚ ᱥᱤ ᱦᱩᱭ ᱱᱟ ᱛᱚ ᱫᱚᱢᱮ ᱜᱩᱰᱩ ᱠᱚᱠᱚ ᱵᱩᱨᱩᱡ ᱞᱮᱫᱟ ᱟᱲᱮ ᱠᱚ᱾
ᱦᱳᱭ ᱦᱳᱭ ᱜᱚᱝᱠᱮ ᱛᱟᱦᱚᱞᱮᱧ ᱞᱟᱹᱭᱮᱜ ᱠᱟᱱ ᱛᱮᱦᱚᱱᱟ ᱩᱱᱠᱩᱣᱟᱜ ᱡᱤᱞ ᱫᱚ ᱡᱚᱢ ᱞᱮᱠᱷᱟᱱ ᱩᱯᱚᱠᱟᱨ ᱧᱟᱢ ᱫᱚ ᱧᱟᱢᱚᱜ ᱜᱮᱭᱟ ᱛᱚ ᱪᱮᱜ ᱞᱮᱠᱟ?
ᱦᱳᱭ ᱚᱱᱟ ᱜᱮᱛᱚ ᱩᱯᱚᱠᱟᱨ ᱛᱚ ᱧᱟᱢᱚᱜ-ᱟ ᱥᱮ ᱵᱟᱝ ᱧᱟᱢᱚᱜ-ᱟ ᱚᱱᱟ ᱫᱚ ᱵᱟᱹᱞᱤᱧ ᱵᱟᱲᱟᱭᱟ ᱢᱮᱱᱠᱷᱟᱱ ᱟᱫᱚ ᱡᱚᱢ ᱦᱩᱭᱩᱜ ᱜᱮᱭᱟ, ᱛᱚ ᱜᱳᱰᱳ ᱠᱚᱫᱚ ᱟᱹᱰᱤ ᱢᱟᱲᱟᱝ ᱠᱷᱚᱱᱟᱜ ᱜᱮ ᱡᱚᱢ ᱦᱳᱭᱳᱜ-ᱟ, ᱛᱟᱦᱞᱮ ᱚᱱᱟ ᱫᱚ ᱚᱝᱠᱟ ᱜᱮ ᱡᱚᱢ ᱦᱩᱭᱩᱜ ᱜᱮᱭᱟ᱾
ᱛᱟᱦᱚᱞᱮ ᱠᱷᱟᱱ ᱜᱚᱝᱠᱮ ᱱᱤᱭᱟᱹ ᱵᱟᱨ ᱫᱚ ᱛᱟᱲᱟᱢ ᱫᱚ ᱚᱠᱟ ᱥᱮᱫ ᱵᱮᱱ
ᱚᱱᱟᱜᱮ ᱱᱤᱭᱟᱹ ᱫᱷᱟᱣ ᱫᱚ ᱢᱚᱱᱮ ᱦᱩᱭ ᱠᱟᱱᱟ ᱛᱚ ᱚᱠᱟ ᱥᱮᱫ ᱫᱟᱬᱟᱱ ᱪᱟᱞᱟᱜ ᱦᱩᱭᱩᱜ ᱠᱟᱱᱟ ᱟᱫᱚ ᱜᱟᱛᱮ ᱠᱚᱲᱟ ᱠᱚ ᱪᱮᱫ ᱠᱚ ᱠᱚ ᱞᱟᱹᱭᱫᱟ, ᱟᱹᱵᱤᱱ ᱡᱩᱫᱤ ᱵᱤᱱ ᱪᱟᱞᱟᱜ ᱠᱷᱟᱱ ᱟᱹᱵᱤᱱ ᱦᱚᱸ ᱪᱮᱫ ᱵᱤᱱ ᱞᱟᱹᱭᱫᱟ ᱚᱱᱠᱟ ᱛᱟᱨ ᱢᱚᱛᱚᱱ ᱜᱟᱞᱢᱟᱨᱟᱣ ᱫᱚᱦᱚ ᱦᱩᱭᱩᱜ-ᱟ ᱛᱚ ᱴᱟᱱ ᱫᱟᱬᱟᱱ ᱪᱟᱞᱟᱣ ᱨᱮᱭᱟᱜ᱾
ᱦᱳᱭ ᱦᱳᱭ ᱜᱟᱛᱮ ᱠᱚ ᱥᱚᱸᱜᱮ ᱥᱚᱸᱜᱮ ᱪᱟᱞᱟᱣ ᱞᱮᱝᱠᱷᱟ ᱵᱚᱞᱮ ᱡᱟᱜᱟ ᱠᱚᱦᱚᱸ ᱧᱮᱞ ᱫᱚ ᱫᱚᱨᱠᱟᱨ ᱟᱨ ᱨᱟᱹᱥᱠᱟᱹ ᱦᱚᱸ ᱠᱟᱹᱴᱤᱡ ᱵᱩᱡᱷᱟᱹᱜ-ᱟ ᱵᱟᱝᱢᱟ ᱥᱚᱸᱜᱮ ᱛᱮᱞᱮ ᱪᱟᱞᱟᱣ ᱞᱮᱱᱟ᱾ ᱡᱟᱜᱟ ᱠᱚᱸᱦᱚᱸᱞᱮ ᱧᱮᱞ ᱟᱹᱜᱩ ᱠᱮᱫᱟ ᱵᱟᱝ ᱢᱟ ᱡᱟᱜᱟ ᱠᱚᱸᱦᱚ ᱢᱚᱡᱽ ᱜᱮᱭᱟ᱾
ᱦᱳᱭ ᱜᱚᱝᱠᱮ ᱢᱟᱱᱮ ᱡᱷᱚᱛᱚ ᱜᱮ ᱢᱤᱫ ᱥᱟᱶᱛᱮ ᱡᱩᱫᱤᱢ ᱪᱟᱜ ᱟ ᱥᱮ ᱜᱟᱛᱮ ᱠᱚᱲᱟ ᱛᱚᱵᱮᱱᱟᱜ ᱢᱤᱫᱴᱟᱝ ᱨᱟᱹᱥᱠᱟᱹ ᱧᱟᱢᱚᱜ ᱟ ᱥᱮ᱾
ᱦᱮᱸ ᱦᱮᱸ
ᱱᱮ ᱮᱠᱷᱟᱭ ᱜᱮ ᱡᱩᱫᱤᱢ ᱪᱟᱞᱟᱜ-ᱟ ᱢᱤᱜ ᱵᱟᱨ ᱦᱚᱲ ᱚᱱᱟ ᱫᱚ ᱩᱱᱟᱹᱜ ᱢᱟᱱᱮ ᱨᱟᱹᱥᱠᱟᱹ ᱴᱟᱜ ᱵᱟᱝ ᱧᱟᱢᱚᱜ-ᱟ ᱟᱢ ᱡᱩᱫᱤ ᱥᱚᱵ ᱜᱟᱛᱮ ᱠᱚᱲᱟᱢ ᱪᱟᱜ-ᱟ ᱛᱟᱦᱞᱮ ᱥᱚᱵ ᱜᱟᱛᱮ ᱠᱚᱲᱟ ᱢᱤᱞᱮ ᱜᱮ ᱢᱮᱜᱴᱟᱝ ᱮᱢ ᱨᱟᱹᱥᱠᱟᱹᱭᱟ ᱥᱮ ᱚᱱᱟ ᱨᱮᱱᱟᱜ ᱤᱭᱟᱹ ᱜᱮ ᱟᱞᱟᱫᱟ ᱨᱚᱠᱚᱢ᱾
ᱜᱝ ᱦᱳᱭ ᱜᱚᱝᱠᱮ ᱛᱟᱦᱞᱮ ᱟᱵᱮᱱ ᱵᱩᱨᱩ ᱯᱟᱛᱟ ᱵᱮᱱ ᱥᱮᱱ ᱵᱟᱲᱟᱣ ᱠᱟᱱᱟ?
ᱚᱱᱟ ᱡᱟᱦᱟᱸ ᱵᱩᱨᱩ ᱯᱟᱛᱟ ᱦᱩᱭᱱᱟ ᱚᱱᱟ ᱠᱟᱱᱮᱥᱥᱚᱨ ᱵᱩᱨᱩ ᱯᱟᱛᱟ᱾
ᱦᱚᱭ ᱦᱚᱭ ᱦᱚᱭ ᱦᱚᱭ᱾
ᱚᱱᱟ ᱫᱚ ᱜᱚᱝᱠᱮ ᱪᱟᱞᱟᱣ ᱵᱟᱝ ᱦᱩᱭ ᱠᱟᱱᱟ, ᱞᱟᱦᱟ ᱥᱮᱨᱢᱟ ᱪᱟᱞᱟᱣ ᱦᱩᱭ ᱞᱮᱱᱟ ᱢᱟᱲᱟᱝ ᱛᱮ᱾ ᱫᱚ ᱱᱮᱥ ᱱᱮᱥ ᱫᱚ ᱪᱟᱞᱟᱣ ᱵᱟᱝ ᱦᱩᱭ ᱞᱮᱱᱟ ᱵᱟᱯᱞᱟ ᱚᱲᱟᱜ ᱠᱚ ᱛᱟᱦᱮᱸ ᱠᱟᱱᱟ ᱛᱚ ᱵᱟᱯᱞᱟ ᱚᱲᱟᱜ ᱠᱚ ᱫᱚᱢᱮ ᱡᱟᱹᱥᱛᱤ ᱜᱮᱛᱚ ᱦᱩᱭᱩᱜ ᱠᱟᱱᱟ ᱮᱠᱷᱚᱱᱳ᱾
ᱛᱟᱦᱞᱮ ᱜᱚᱢᱠᱮ ᱚᱸᱰᱮ ᱢᱟᱜ ᱢᱟᱜ ᱢᱟᱱᱮ ᱵᱩᱨᱩ ᱯᱟᱛᱟ ᱨᱮ ᱪᱮᱜ, ᱚᱸᱰᱮ ᱱᱟᱜ ᱪᱮᱜ ᱞᱮᱠᱟ ᱮᱸ ᱡᱟᱭᱜᱟ ᱠᱚ ᱵᱟ ᱟᱵᱚ ᱥᱟᱱᱛᱟᱬ ᱥᱚᱢᱟᱡᱽ ᱨᱮᱱᱟᱜ ᱤᱭᱟᱹ ᱠᱚ, ᱱᱮ ᱯᱟᱴᱤ ᱵᱚᱱᱫᱚᱭ ᱞᱟᱹᱜᱤᱫ ᱛᱮ ᱚᱱᱰᱮ ᱦᱚᱲ ᱛᱤᱱᱟᱹᱜ ᱪᱟᱞᱟᱜ ᱜᱮᱭᱟ ᱥᱮ ᱵᱚᱸᱜᱟ ᱵᱩᱨᱩ ᱪᱮᱫ ᱞᱮᱠᱟ ᱦᱩᱭᱩᱜ ᱜᱮᱭᱟ?
ᱚᱸᱰᱮ ᱛᱚ ᱵᱩᱨᱩ ᱵᱚᱸᱜᱟ ᱢᱟᱱᱮ ᱵᱩᱨᱩ ᱯᱟᱛᱟ ᱨᱮᱫᱚ ᱫᱚᱢᱮ ᱡᱟᱹᱥᱛᱤ ᱫᱚᱠᱚ ᱦᱚᱲᱚᱜ ᱛᱟᱦᱮᱱ ᱜᱮᱭᱟ ᱟᱵᱚᱨᱮᱱ ᱫᱚ᱾ ᱥᱟᱱᱛᱟᱲ ᱠᱚᱫᱚ ᱛᱟᱦᱞᱮ ᱩᱱᱦᱤᱞᱳᱜ, ᱢᱟᱱᱮ ᱚᱱᱟ ᱫᱚ ᱟᱵᱚᱣᱟᱜ ᱯᱚᱨᱚᱵᱽ ᱥᱮ ᱢᱤᱫᱴᱟᱝ ᱤᱭᱟᱹᱜᱮ ᱞᱟᱹᱭ ᱜᱟᱱᱚᱜᱼᱟ ᱯᱩᱡᱟᱹ᱾ ᱚᱸᱠᱟ ᱫᱟᱜ ᱫᱟᱜ ᱛᱮᱜᱮ ᱯᱩᱨᱟᱹ ᱵᱩᱨᱩ, ᱠᱚ ᱫᱮᱡᱚᱜᱼᱟ ᱢᱟᱱᱮ ᱛᱚᱠᱷᱚᱱ ᱫᱚ ᱵᱚᱨᱥᱟ ᱫᱤᱱ ᱠᱟᱱ ᱛᱟᱵᱚᱱᱟ ᱛᱟᱣ ᱫᱚᱢᱮ ᱦᱚᱲ ᱚᱸᱰᱮ ᱫᱚ᱾
ᱛᱟᱞᱦᱮ ᱵᱩᱨᱩ ᱵᱚᱸᱜᱟ ᱟᱹᱵᱤᱱ ᱫᱚ ᱵᱟᱵᱤᱱ ᱪᱟᱞᱟᱣ ᱵᱟᱲᱟ ᱠᱟᱱ ᱜᱮᱭᱟ ᱵᱩᱨᱩ ᱯᱟᱛᱟ ᱧᱮᱞ?
ᱵᱟᱝ ᱜᱚᱝᱠᱮ ᱟᱰᱤ ᱫᱤᱱ ᱪᱟᱞᱟᱣ ᱵᱟᱲᱟᱣ ᱟᱠᱟᱱᱟ
ᱵᱩᱨᱩ ᱵᱚᱸᱜᱟ ᱧᱮᱞ ᱯᱚᱨᱮ ᱫᱷᱟᱣ ᱛᱟᱦᱞᱮ ᱪᱟᱞᱟᱜ ᱵᱤᱱ ᱟᱵᱤᱱ᱾ ᱧᱮᱞ ᱟᱹᱜᱩᱣᱟᱜ ᱵᱤᱱ ᱱᱚᱣᱟ ᱵᱩᱨᱩ ᱠᱚᱼᱼ
ᱫᱟᱞᱟᱜ ᱦᱩᱭᱩᱜᱼᱟ᱾
ᱯᱟᱛᱟ ᱧᱮᱞ ᱦᱚᱸᱛᱚ ᱫᱚᱨᱠᱟᱨ ᱟᱨᱦᱚᱸ ᱱᱚᱣᱟ ᱫᱚᱼᱼ ᱟᱨ ᱟᱵᱚ ᱠᱚᱣᱟᱜ ᱜᱮ ᱠᱟᱱᱟ ᱥᱮ ᱱᱚᱣᱟᱴᱟᱜ ᱯᱟᱛᱟ ᱫᱚ᱾
ᱦᱳᱭ ᱦᱳᱭ ᱦᱳᱭ᱾ ᱟᱨ ᱜᱚᱝ ᱦᱮᱸ ᱜᱮ, ᱪᱮᱫ ᱵᱤᱱ ᱞᱟᱹᱭ ᱧᱟ ᱛᱟᱦᱮ ᱜᱚᱝᱠᱮ?
ᱛᱟᱞᱦᱮ ᱜᱚᱝᱠᱮᱼᱼ ᱟᱹᱵᱤᱱ ᱫᱚ ᱛᱟᱦᱞᱮ ᱥᱟᱠᱨᱟᱛ ᱠᱚ ᱚᱱᱛᱮ ᱢᱟᱱᱟᱣ ᱦᱩᱭᱩᱜ ᱜᱮᱭᱟ ᱥᱮ ᱵᱟᱝ ᱢᱟᱱᱟᱣ ᱦᱩᱭᱩᱜᱼᱟ ᱛᱟᱦᱞᱮ?
ᱦᱮᱸ ᱥᱟᱠᱨᱟᱛ ᱫᱚ ᱢᱟᱱᱟᱣ ᱦᱩᱭᱮᱱ ᱜᱮᱭᱟ ᱡᱟᱦᱟᱸ ᱟᱞᱮᱭᱟᱜ ᱥᱚᱨᱦᱟᱭ ᱦᱩᱭᱩᱜ ᱱᱟ ᱥᱚᱨᱦᱟᱭ ᱢᱩᱪᱟᱹᱫᱽ ᱫᱤᱱ ᱨᱮ ᱥᱟᱠᱨᱟᱛ ᱥᱟᱠᱨᱟᱛ ᱫᱚᱞᱮ ᱢᱟᱱᱟᱣ ᱜᱮᱭᱟ ᱞᱮ ᱾
ᱚ ᱢᱟᱱᱮ ᱞᱟᱦᱟᱼᱼ
ᱦᱳᱭ ᱞᱟᱦᱟᱨᱮ ᱥᱚᱨᱦᱟᱭ, ᱥᱚᱨᱦᱟᱭ ᱪᱟᱵᱟ ᱠᱟᱛᱮᱜ ᱥᱟᱠᱨᱟᱛ, ᱥᱟᱠᱨᱟᱛ ᱟᱨ ᱥᱚᱨᱦᱟᱭ ᱢᱤ ᱢᱤᱜ ᱥᱟᱣᱛᱮ ᱦᱩᱭᱩᱜ ᱛᱟᱯᱼᱼ
ᱢᱟᱱᱮ ᱡᱮᱫᱤᱱ ᱥᱟᱠᱨᱟᱛ ᱛᱟᱦᱮᱱ ᱠᱟᱱᱟ ᱚᱱᱟ ᱦᱤᱞᱳᱜ ᱥᱚᱦᱨᱟᱭ ᱴᱟᱜ ᱯᱮ ᱢᱩᱪᱟᱹᱫ ᱫᱟ ᱦᱮᱸ ᱥᱮ?
ᱦᱳᱭ ᱦᱳᱭ᱾
ᱚᱸ ᱚᱱᱟ ᱦᱚᱸ ᱴᱷᱤᱠ ᱜᱮᱭᱟ ᱟᱹᱰᱤ ᱜᱟᱱ ᱡᱟᱭᱜᱟ ᱨᱮᱜᱮ ᱛᱚ ᱚᱱᱠᱟ ᱦᱩᱭᱩᱜ ᱛᱟᱦᱮᱱ ᱜᱮᱭᱟ ᱡᱮᱼᱼ ᱞᱟᱦᱟ ᱠᱚ ᱥᱚᱨᱦᱟᱭᱚᱜᱼᱟ ᱛᱟᱨᱯᱚᱨ ᱡᱮᱫᱤᱱ ᱥᱟᱠᱨᱟᱛ ᱛᱟᱦᱮᱱ ᱠᱟᱱᱟ ᱩᱱᱦᱤᱞᱚᱜ ᱫᱚ ᱟᱠᱚᱣᱟᱜ ᱢᱩᱪᱟᱹᱫ ᱫᱟ᱾ ᱠᱚ ᱩᱱ ᱦᱤᱞᱳᱜ ᱱᱟᱣᱟ ᱡᱟᱢᱟ ᱯᱮᱱ ᱠᱚ ᱦᱚᱨᱚᱜ ᱛᱟᱦᱮᱱᱟ ᱛᱚ ᱦᱮᱸ ᱥᱮ?
ᱦᱳᱭ ᱦᱳᱭ ᱦᱳᱭ ᱦᱳᱭ᱾ ᱟᱨ ᱜᱚᱝᱠᱮ ᱦᱮᱜᱼᱮ ᱱᱤᱛᱚᱜ ᱡᱟᱦᱟᱸ ᱟᱯᱮ ᱥᱮᱼᱼ ᱦᱳᱲᱳ ᱠᱩ ᱨᱚᱦᱚᱭ ᱵᱟᱲᱟᱣ ᱠᱟᱜ ᱟᱫᱚ ᱠᱟᱴᱠᱚᱢ ᱠᱚᱫᱚ ᱠᱚ ᱧᱟᱢ ᱵᱟᱲᱟᱜ ᱠᱟᱱᱟ ᱥᱮ ᱵᱟᱝ? ᱡᱟᱦᱟᱸ ᱯᱟᱹᱭᱤᱯ ᱵᱟᱹᱭᱦᱟᱹᱲ ᱨᱮᱠᱚ ᱛᱟᱦ
ᱵᱟᱹᱫᱽ ᱵᱟᱹᱭᱦᱟᱹᱲ ᱨᱮᱫᱚ ᱫᱚᱢᱮ ᱜᱮ ᱠᱟᱴᱠᱚᱢ ᱦᱟᱹᱠᱩ ᱠᱚᱠᱚ ᱧᱟᱢᱚᱜ ᱛᱟᱦᱮᱱ ᱜᱮᱭᱟ ᱨᱟᱥᱼᱼ ᱛᱟ ᱠᱚᱠᱚ ᱨᱟᱠᱟᱵᱚᱜᱼᱟ, ᱚᱱᱮ ᱫᱟᱜ ᱡᱟᱹᱥᱛᱤ ᱞᱮᱠᱷᱟᱱ ᱜᱮ ᱠᱟᱹᱴᱤᱡ ᱚᱵᱽᱼᱼ ᱤᱭᱟᱹ ᱞᱮᱠᱷᱟᱱ ᱜᱮ ᱡᱚᱛᱚ ᱦᱟᱹᱠᱩ ᱠᱚᱠᱚ ᱨᱟᱠᱟᱵᱚᱜ ᱛᱟᱦᱮᱱᱟ ᱠᱟᱛᱠᱚᱢ ᱠᱚ᱾
ᱦᱚᱭ ᱦᱚᱭ ᱦᱚᱭ ᱛᱟᱦᱞᱮ ᱢᱮᱱᱼᱼ ᱛᱟᱦᱞᱮ ᱱᱤᱛᱚᱜ ᱫᱚᱠᱚ ᱧᱟᱢᱚᱜ ᱠᱟᱱᱟ ᱥᱮ ᱵᱟᱝ ᱚᱱᱛᱮ?
ᱦᱩᱸ ᱧᱟᱢᱚᱜ ᱠᱟᱱ ᱜᱮᱭᱟ ᱠᱚ ᱧᱤᱫᱟᱹ ᱵᱮᱲᱟ ᱟᱨ ᱠᱟᱹᱴᱤᱡ ᱠᱷᱟᱱ ᱜᱮ ᱞᱟᱭᱤᱴ ᱟᱛᱮᱜ ᱦᱟᱠᱩ ᱥᱟᱵᱽ ᱪᱟᱞᱟᱜ ᱦᱩᱭᱩᱜᱼᱟ᱾
ᱟᱱ ᱼᱤᱱᱴᱮᱞᱤᱡᱤᱵᱮᱞ
ᱦᱟᱹᱠᱩ ᱫᱚᱢᱮ ᱜᱮ ᱡᱚᱢ ᱦᱩᱭᱩᱜ ᱠᱟᱱᱟ ᱜᱚᱝᱠᱮ᱾
ᱱᱤᱛᱚᱜ ᱢᱟ ᱛᱟᱦᱚᱞᱮᱭ ᱫᱟᱜ ᱰᱩᱵᱟᱹᱣ ᱠᱟᱜ ᱢᱟ᱾ ᱦᱟᱹᱠᱩ ᱠᱚ ᱢᱟᱠᱚ ᱧᱟᱢᱚᱜ ᱠᱟᱱ ᱜᱮ᱾
ᱦᱳᱭ ᱦᱟᱹᱠᱩ ᱠᱚ ᱚᱝᱠᱟᱱᱟᱜ ᱜᱮ ᱢᱤᱫᱴᱟᱝ ᱤᱭᱟᱹ ᱤᱫᱤ ᱦᱩᱭᱩᱜ ᱠᱟᱱᱟ ᱦᱟᱹᱠᱩ ᱥᱟᱵ ᱨᱮᱱᱟᱜ ᱡᱤᱱᱤᱥ ᱴᱟᱜ ᱢᱟᱱᱮ ᱯᱳᱞᱳ ᱠᱚ ᱢᱮᱱᱫᱟ ᱡᱟᱦᱟᱸ, ᱞᱟᱭᱤᱴ ᱠᱟᱠᱚ ᱦᱩᱭᱩᱜ ᱠᱟᱱᱟ ᱟᱨ ᱚᱱᱟ ᱚᱱᱟᱛᱮ ᱫᱟᱞ ᱢᱟᱱᱮ ᱤᱭᱟᱹ ᱠᱚ ᱦᱩᱭᱩᱜ ᱠᱟᱱᱟ ᱵᱚᱱᱫᱚ ᱠᱚ ᱦᱩᱭᱩᱜ ᱠᱟᱱᱟ ᱟᱫᱚ ᱛᱤ ᱥᱟᱢᱵᱟᱣ ᱠᱟᱛᱮᱜ ᱨᱟᱠᱟᱵᱽ ᱠᱚ ᱦᱩᱭᱩᱜ ᱠᱟᱱᱟ ᱚᱱᱟᱛᱮ᱾
ᱞᱟᱭᱤᱴ ᱛᱮᱜᱮ ᱠᱚ ᱫᱤᱥᱟᱹᱜ ᱠᱟᱱᱟ ᱥᱮ ᱦᱟᱹᱠᱩ ᱠᱚ ᱫᱚᱢᱮ ᱟᱨ ᱧᱤᱫᱟᱹ ᱵᱮᱲᱟ ᱛᱚ ᱵᱟᱠᱚ ᱫᱟᱹᱲᱟ᱾
ᱦᱳᱭ ᱦᱳᱭ ᱦᱳᱭ ᱦᱳᱭ ᱦᱳᱭ, ᱧᱤᱫᱟᱹ ᱵᱮᱲᱟ ᱢᱟ ᱵᱟᱠᱚ ᱫᱟᱹᱲ ᱜᱚᱫᱽ ᱜᱮ ᱢᱟᱱᱮ ᱞᱟᱭᱤᱴ ᱞᱟᱭᱤᱴ ᱩᱱᱤᱭᱟᱜ ᱥᱩᱨ ᱨᱮᱢ ᱤᱫᱤᱭᱟᱭ ᱨᱮᱦᱚᱸ ᱵᱟᱭ ᱫᱟᱹᱲ
ᱦᱳᱭ᱾ ᱵᱟᱠᱷᱟᱱ ᱫᱚ ᱫᱤᱱᱟᱹᱢ ᱜᱮ ᱦᱟᱹᱠᱩ ᱠᱚᱫᱚ ᱠᱚ ᱥᱟᱵ ᱫᱚ ᱪᱟᱞᱟᱣ ᱦᱩᱭᱩᱜ ᱜᱮᱭᱟ ᱱᱮᱛᱟᱨ ᱫᱤᱱ ᱫᱚ ᱵᱚᱨᱥᱟ ᱫᱤᱱ ᱛᱚ᱾
ᱛᱟᱦᱚᱞᱮ ᱜᱚᱝᱠᱮᱧ ᱞᱟᱹᱭ ᱞᱟᱹᱭᱮᱜ ᱠᱟᱱ ᱛᱟᱦᱮᱱᱟ ᱟᱯᱮ ᱥᱮᱫ ᱫᱚ ᱪᱮᱫ ᱪᱮᱫ ᱦᱩᱲᱩ ᱪᱟᱥ ᱜᱮᱭᱟ?
ᱟᱞᱮ ᱥᱮᱫ ᱦᱳᱲᱳ ᱠᱚ ᱪᱟᱥ ᱜᱮᱭᱟ ᱪᱮᱫ ᱦᱩᱲᱩ ᱠᱚᱠᱚ ᱢᱮᱱᱫᱚ ᱟᱹᱰᱤ ᱦᱟᱭᱵᱨᱤᱰ ᱦᱳᱲᱳ ᱠᱚ ᱪᱮᱫ, ᱧᱩᱛᱩᱢ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱢᱮᱱᱠᱷᱟᱱ ᱦᱳᱲᱳ ᱫᱚ ᱟᱹᱰᱤ ᱨᱚᱠᱚᱢᱟᱜ ᱜᱮᱠᱚ ᱪᱟᱥ ᱜᱮ ᱛᱟᱦᱮᱸᱱᱟ ᱟᱞᱮ ᱥᱮᱫ᱾ ᱟᱯᱮ ᱥᱮᱫ ᱫᱚ ᱪᱮᱫ ᱠᱚᱠᱚ ᱪᱟᱥ ᱛᱟᱦᱮᱸᱱᱟ ᱚᱱᱛᱮ ᱦᱳᱲᱳ ᱠᱚ?
ᱱᱚᱛᱮ ᱪᱟᱥ ᱦᱩᱭᱩᱜ ᱠᱟᱱᱟ , ᱥᱚᱨᱱᱟ, ᱱᱤᱨᱚᱧᱡᱚᱱ, ᱟᱨ ᱟᱨ ᱵᱟᱨᱭᱟ ᱯᱮᱭᱟ ᱧᱩᱛᱩᱢ ᱢᱮᱱᱟᱜ-ᱟ ᱤᱱᱟᱹ
ᱦᱳᱭ ᱦᱳᱭ ᱜᱚᱝᱠᱮ᱾
ᱦᱳᱭ ᱦᱚᱭ ᱫᱤᱥᱟᱹ ᱵᱟᱹᱱᱩᱜ ᱛᱟᱹᱞᱤᱧᱟ᱾
ᱦᱳᱭ ᱚᱝᱠᱟ ᱜᱮ ᱧᱩᱛᱩᱢ ᱱᱤᱛᱚᱜ ᱞᱤᱧ ᱫᱤᱥᱟᱹ ᱠᱮᱫᱟ ᱟᱞᱮ ᱥᱮᱫ ᱦᱚᱸ ᱚᱱᱟ ᱠᱚᱜᱮ ᱠᱚ ᱨᱚᱦᱚᱭ ᱛᱟᱦᱮᱸᱱᱟ ᱪᱮᱫ ᱵᱤᱵᱤ ᱮᱜᱟᱨᱚ ᱠᱚᱵᱤᱱ ᱞᱟᱹᱭ ᱠᱮᱫ ᱫᱚ ᱚᱱᱟ ᱠᱚ ᱥᱚᱵ ᱜᱮ᱾
ᱟᱫᱚ ᱛᱟᱦᱚᱞᱮ ᱛᱚᱞᱟ ᱠᱚ ᱦᱳᱲᱳ ᱨᱚᱦᱚᱭ ᱫᱚ ᱱᱮᱥ ᱫᱚ ᱠᱟᱹᱴᱤᱡ ᱫᱚ ᱦᱚᱭᱛᱚ ᱫᱮᱨᱤᱭᱟᱜ ᱛᱚᱞᱟ ᱠᱚ ᱳᱭ ᱢᱟᱲᱟᱝ ᱢᱟᱱᱮ ᱵᱟᱨᱯᱮ ᱫᱤᱱ ᱞᱟᱦᱟ ᱮᱨ ᱦᱩᱭ ᱠᱟᱱᱟ ᱛᱚ ᱦᱳᱲᱳ᱾ ᱫᱟᱜ ᱫᱚ ᱱᱮᱛᱚᱜ
ᱟᱪᱪᱷᱟ ᱜᱚᱝᱠᱮ ᱚᱱᱟ ᱡᱟᱦᱟᱸ ᱛᱚᱞᱟ ᱠᱚ ᱯᱮ ᱮᱨᱮᱜ ᱠᱟᱱ ᱚᱱᱟ ᱛᱚᱞᱟ ᱨᱮᱠᱤ ᱚᱱᱟ ᱛᱚᱞᱟ ᱮᱨ ᱥᱚᱢᱚᱭ ᱡᱟᱦᱟᱸᱱᱟᱜ ᱵᱤᱥ ᱠᱚᱯᱮ ᱞᱟᱜᱟᱣ ᱛᱟᱦᱮᱸᱱᱟ ᱥᱮ ᱪᱮᱫ ᱞᱮᱠᱟ?
ᱦᱳᱭ ᱜᱚᱝᱠᱮ ᱵᱤᱥ ᱠᱚᱫᱚ ᱞᱟᱜᱟᱣ ᱦᱩᱭᱩᱜ ᱛᱟᱦᱮᱸᱱ ᱜᱮᱭᱟ, ᱵᱟᱠᱷᱟᱱ ᱫᱚ ᱵᱟᱝ ᱦᱩᱭᱩᱜᱼᱟ ᱥᱮ᱾ ᱢᱮᱱ ᱫᱚ ᱯᱨᱚᱛᱷᱚᱢ ᱫᱚ ᱱᱟᱦᱮᱞ ᱛᱮ ᱥᱤ ᱦᱩᱭᱩᱜᱼᱟ ᱦᱮᱸ ᱥᱮ᱾ ᱥᱤ ᱦᱩᱭ ᱠᱟᱛᱮ ᱥᱤ ᱦᱩᱭ ᱠᱟᱛᱮ ᱠᱟᱹᱴᱤᱡ ᱚᱱᱟ ᱛᱮᱡᱽ ᱪᱷᱩᱲᱭᱟᱹᱣ ᱦᱩᱭᱩᱜ ᱛᱟᱦᱮᱸᱱᱟ ᱚᱱᱟ ᱵᱤᱥ᱾ ᱛᱟᱨᱯᱚᱨᱮ ᱛᱟᱨᱯᱚᱨᱮ ᱚᱱᱟ ᱦᱳᱰᱳ ᱮᱨ, ᱮᱨ ᱦᱩᱭ ᱠᱚᱜᱼᱟ᱾
ᱛᱟᱦᱚᱞᱮ ᱠᱷᱟᱱ ᱛᱟᱦᱚᱞᱮ ᱠᱷᱟᱱ ᱜᱚᱝᱠᱮ ᱟᱯᱮ ᱥᱮᱫ ᱫᱚ ᱚᱱᱟ ᱵᱟᱹᱫᱽ ᱪᱮᱫ ᱛᱮᱯᱮ ᱥᱤ ᱜᱮᱭᱟ ᱱᱟᱦᱮᱞ
ᱟᱞᱮ ᱥᱮᱫ ᱫᱚ ᱵᱟᱹᱫᱽ ᱠᱚᱫᱚ ᱥᱚᱵᱽ ᱦᱚᱲ ᱜᱮ ᱦᱟᱱᱟ ᱴᱟᱠᱴᱟᱨ ᱛᱮ ᱜᱮ ᱠᱚ ᱥᱤᱻ ᱛᱟᱦᱮᱸᱱᱟ, ᱢᱟᱱᱮ ᱞᱟᱹᱴᱩ-ᱞᱟᱹᱴᱩ ᱵᱟᱹᱫᱽ ᱛᱚ ᱟᱫᱚ ᱛᱟᱦᱚᱞᱮ ᱱᱟᱦᱮᱞ ᱛᱮᱫᱚ